ᱡᱚᱦᱟᱨ ᱜᱮ
ᱦᱳᱭ ᱜᱚᱝᱠᱮ ᱡᱚᱦᱟᱨ ᱜᱮ᱾
ᱦᱮᱸ ᱱᱟᱯᱟᱭ ᱜᱮᱭᱟᱵᱤᱱ?
ᱦᱳᱭ᱾ ᱟᱨ ᱱᱟᱯᱟᱭ ᱜᱮᱭᱟᱞᱤᱧ ᱟᱹᱞᱤᱧ ᱫᱚ ᱱᱟᱦᱟᱸᱜ, ᱟᱵᱮᱱ ᱜᱮ ᱪᱮᱫ ᱞᱮᱠᱟ ᱢᱮᱱᱟᱜ ᱵᱤᱱᱟ? ᱦᱳᱭ ᱜᱚᱢᱠᱮ᱾
ᱪᱟᱥ ᱠᱟᱹᱢᱤ ᱫᱚ ᱦᱩᱭᱩᱜ ᱦᱮᱸ ᱱᱤᱛ ᱞᱤᱧ ᱟᱸᱡᱚᱢ ᱫᱟ᱾ ᱞᱟᱹᱭ ᱫᱟᱞᱤᱧ ᱪᱟᱥ ᱪᱟᱥ ᱠᱟᱹᱢᱤ ᱠᱚ ᱛᱟᱦᱚᱞᱮ ᱦᱩᱭᱩᱜ ᱠᱟᱱᱟ ᱥᱮ ᱵᱟᱝ ᱦᱩᱲᱳ
ᱠᱟᱱ ᱜᱮᱭᱟ ᱱᱚᱜᱼᱚᱭ ᱦᱟᱸᱜ ᱵᱟᱹᱭ ᱵᱟᱹᱭᱛᱮ ᱫᱷᱤᱨᱮ ᱫᱷᱤᱨᱮ ᱛᱮ ᱟ ᱨᱚᱦᱚᱭ ᱠᱚᱫᱚ ᱱᱚᱜᱼᱚᱭ ᱞᱮ ᱥᱩᱨᱩ ᱵᱟᱲᱟ ᱠᱟᱜᱼᱟ ᱟᱫᱚ ᱚᱱᱛᱮ ᱜᱮ ᱞᱟᱹᱭᱵᱮᱱ ᱟᱵᱮᱱ ᱥᱮᱫ ᱜᱮ ᱪᱟᱥ ᱠᱟᱹᱢᱤ ᱠᱚᱫᱚ ᱪᱮᱫ ᱞᱮᱠᱟᱱᱟᱜ ᱟᱯᱮᱯᱮ ᱥᱩᱨᱩ ᱠᱟᱜᱼᱟ ᱥᱮ ᱟ ᱟᱹᱣᱨᱤ ᱯᱮ ᱮᱛᱚᱦᱚᱵᱚᱜᱼᱟ?
ᱦᱮᱸ ᱦᱚᱞᱟ ᱠᱷᱚᱱ ᱠᱤᱪᱷᱩ ᱦᱚᱲ ᱫᱚ ᱱᱚᱛᱮ ᱠᱚ ᱨᱚᱦᱚᱭᱫᱟ ᱡᱟᱦᱟᱸᱭ ᱠᱚ ᱢᱟᱱᱮ ᱫᱟᱜ ᱠᱟᱱ ᱛᱟᱠᱚᱣᱟ, ᱟᱨ ᱛᱚᱞᱟ ᱠᱚ ᱦᱟᱨᱟ ᱠᱟᱱᱟ, ᱛᱚ ᱟᱹᱰᱤ ᱦᱚᱲᱟᱜ ᱜᱮ ᱮᱠᱷᱚᱱᱳ ᱛᱚᱞᱟ ᱠᱚ ᱟᱹᱣᱨᱤ ᱦᱟᱨᱟᱜᱼᱟ, ᱛᱚ ᱥᱮᱨᱚᱠᱚᱢ ᱫᱚ ᱟᱣᱨᱤ ᱠᱚ ᱵᱮᱥᱛᱚᱜᱼᱟ, ᱛᱚ ᱠᱚᱭᱮᱠ ᱡᱚᱱ ᱠᱚ ᱨᱚᱦᱚᱭ ᱫᱟ ᱡᱟᱦᱟᱸᱭ ᱢᱟᱱᱮ ᱦᱟᱨᱟ ᱟᱠᱟᱱ ᱛᱟᱠᱚ ᱛᱚᱞᱟ ᱠᱚ᱾
ᱦᱳᱭ ᱚᱱᱟᱢᱟ ᱟᱹᱰᱤ ᱱᱟᱯᱟᱭ ᱠᱟᱛᱷᱟ ᱵᱮᱱ ᱞᱟᱹᱭ ᱠᱮᱜ, ᱡᱮ ᱛᱚᱞᱟ ᱠᱚ ᱱᱚᱜᱼᱚᱭ ᱦᱟᱨᱟ ᱵᱟᱲᱟ ᱦᱩᱭ ᱠᱟᱱᱟ, ᱥᱮ ᱮᱱᱛᱮ ᱱᱚᱜᱼᱚᱭ ᱦᱟᱨᱟᱜ ᱠᱟᱱᱟ ᱡᱟᱦᱟᱸᱭ ᱠᱚᱣᱟᱜ ᱫᱚ ᱠᱚ ᱞᱟᱦᱟᱣ ᱠᱟᱱᱟ ᱟᱨ ᱡᱟᱦᱟᱸᱭ ᱠᱚᱫᱚ ᱱᱟᱦᱟᱸᱜ ᱱᱚᱜᱼᱚᱭ ᱟᱨ ᱠᱟᱹᱢᱤ ᱨᱮᱠᱚ ᱞᱟᱜᱟᱣ ᱠᱟᱱᱟ ᱱᱚᱜᱼᱚᱭ ᱦᱟᱸᱜ ᱠᱚ ᱮᱛᱷᱚ ᱮᱜ ᱠᱟᱱᱟ ᱟᱫᱚ ᱞᱟᱦᱟ ᱛᱟᱭᱱᱚᱢ ᱦᱩᱭᱩᱜ ᱜᱮᱭᱟ ᱟᱫᱚ ᱫᱟᱜ ᱡᱟᱹᱲᱤ ᱠᱚ ᱚᱝᱠᱟ ᱥᱚᱢᱚᱭ ᱨᱮ ᱵᱟᱭ ᱫᱟᱹ ᱫᱟᱜ ᱡᱟᱹᱲᱤ ᱞᱮᱫ ᱛᱮ ᱚᱱᱮ ᱚᱝᱠᱟ ᱛᱮᱵᱚᱱ ᱟᱨ ᱛᱟᱭᱚᱢ ᱠᱟᱱᱟ ᱡᱟᱦᱟᱸᱭ ᱠᱚᱫᱚ ᱠᱚ ᱞᱟᱦᱟᱣᱟ ᱠᱟᱱᱟ ᱱᱟᱦᱟᱸᱜ ᱢᱟᱲᱟᱝ ᱠᱟᱱᱟ ᱠᱚ ᱦᱳᱭ ᱥᱮ᱾
ᱦᱮᱸ, ᱩᱸ ᱛᱟᱦᱞᱮ ᱢᱟᱱᱮ ᱥᱮᱨᱢᱟ ᱫᱟᱜ ᱛᱮᱜᱮ ᱨᱚᱦᱚᱭ ᱦᱩᱭᱩᱜ ᱜᱮᱭᱟ ᱥᱮ ᱮᱢᱱᱤ ᱥᱮᱞᱳ ᱠᱚ ᱢᱚᱴᱚᱨ ᱠᱚ ᱢᱮᱱᱟᱜ ᱜᱮᱭᱟ ᱚᱱᱛᱮ?
ᱩᱸᱻ, ᱱᱚᱛᱮ ᱫᱚ ᱱᱷᱟᱜ ᱡᱩᱫᱤ ᱱᱚᱛᱮ ᱟᱹᱞᱤᱧ ᱪᱮ ᱟᱹᱞᱤᱧ ᱞᱟᱹᱭ ᱠᱷᱟᱡ ᱛᱟᱦᱞᱮ ᱫᱚ ᱱᱚᱶᱟ ᱥᱮᱫᱟᱭ ᱮᱱᱛᱮᱫ ᱱᱚᱶᱟ ᱡᱟᱦᱟᱸ ᱥᱮᱨᱢᱟ ᱫᱟᱹᱲᱤ ᱨᱮᱭᱟᱜ ᱥᱮᱨᱢᱟ ᱡᱟᱹᱲᱤ ᱫᱟᱜ ᱛᱮᱠᱚ ᱪᱟᱥ ᱮᱫ ᱠᱟᱱ ᱛᱟᱦᱮᱱ ᱜᱚᱝᱠᱮ᱾ ᱚᱱᱟᱜᱮ ᱱᱮᱥ ᱟᱨᱦᱚᱸ ᱟᱞᱮ ᱛᱚᱞᱮ ᱪᱟᱥᱚᱜ᱾ ᱠᱟᱱᱟ ᱫᱟᱜ ᱠᱚᱫᱚ ᱚᱱᱠᱟ᱾ ᱥᱮᱞᱟᱹᱣ ᱠᱚᱫᱚ ᱵᱟᱝᱞᱮ ᱵᱟᱹᱭᱥᱟᱹᱣ ᱠᱟᱜᱼᱟ ᱥᱮ ᱵᱟᱝ ᱠᱚ ᱦᱮᱱᱟᱜ-ᱟ ᱱᱚᱛᱮ ᱫᱚ᱾ ᱟᱨ ᱟᱯᱮ ᱥᱮᱫ ᱫᱚ ᱦᱟᱸᱜ ᱪᱮᱫ ᱞᱮᱠᱟᱱᱟ ᱛᱟᱦᱞᱮ ᱥᱮᱨᱢᱟ ᱡᱟᱹᱲᱤ ᱫᱟᱜ ᱛᱮᱜᱮ ᱥᱮ ᱟᱯᱮ ᱦᱚᱸᱯᱮ ᱱᱚᱶᱟ ᱱᱟᱹᱭ ᱱᱟᱞᱟ ᱜᱟᱰᱟ ᱠᱚ ᱦᱚᱸ ᱤᱭᱟᱹ ᱠᱚ ᱢᱮᱱᱟᱜᱼᱟ ᱚᱱᱟ
ᱦᱮᱸ ᱟᱞᱮ ᱱᱚᱱᱛᱮ ᱥᱮᱨᱢᱟ ᱫᱟᱜ ᱛᱚ ᱨᱚᱦᱚᱭ ᱦᱩᱭᱩᱜ ᱜᱮᱭᱟ, ᱛᱟᱯᱚᱨᱮ ᱥᱮᱞᱩ ᱢᱚᱴᱚᱨ ᱠᱚᱦᱚᱸ ᱠᱤᱪᱷᱩ ᱢᱮᱱᱟᱜ ᱜᱮᱭᱟ ᱾ ᱛᱟᱯᱚᱨᱮ ᱠᱮᱱᱮᱞ ᱫᱟᱜ ᱨᱮᱱᱟᱜ ᱥᱩᱵᱤᱫᱷᱟ ᱞᱮ ᱧᱟᱢ ᱜᱮᱭᱟ ᱾ ᱪᱟᱥ ᱥᱚᱢᱚᱭ ᱠᱮᱱᱮᱞ ᱠᱚ ᱟᱲᱟᱜ ᱜᱮᱭᱟ᱾ ᱟᱨ ᱱᱚᱸᱰᱮ ᱵᱚᱲᱚ ᱯᱩᱠᱷᱨᱤ ᱠᱚ ᱢᱮᱱᱟᱜᱼᱟ ᱜᱚᱴᱟ ᱠᱚ ᱛᱚ, ᱚᱠᱟ ᱢᱤᱫᱴᱤᱜ ᱡᱷᱟᱨᱱᱟ ᱢᱮᱱᱟᱜ ᱛᱟᱞᱮᱭᱟ᱾ ᱛᱟᱦᱞᱮ ᱚᱸᱰᱮ ᱡᱷᱟᱨᱱᱟ ᱨᱮ ᱵᱷᱟᱹᱜᱤ ᱴᱷᱤᱠ ᱛᱚᱞ ᱦᱩᱭ ᱟᱠᱟᱱᱟ, ᱚᱸᱰᱮ ᱥᱟᱨᱟ ᱵᱚᱪᱷᱚᱨ ᱚᱸᱰᱮ ᱫᱟᱜ ᱛᱟᱦᱮᱱ ᱜᱮᱭᱟ᱾ ᱛᱟᱦᱞᱮ ᱫᱟᱜ ᱨᱮᱱᱟᱜ ᱫᱚ ᱥᱮᱨᱚᱠᱚᱢ ᱚᱥᱩᱵᱤᱫᱷᱟ ᱵᱟᱝ ᱦᱩᱭᱩᱜ ᱜᱮᱭᱟ᱾ ᱛᱟᱯᱚᱨᱮ ᱥᱮᱞᱚ ᱠᱚ ᱢᱮᱱᱟᱜᱼᱟ ᱢᱚᱴᱚᱨ ᱠᱚ ᱚᱱᱟ ᱛᱮᱜᱮ ᱪᱟᱥ ᱫᱚ ᱦᱩᱭᱩᱜ ᱜᱮᱭᱟ᱾ ᱢᱟᱱᱮ ᱥᱮᱨᱢᱟ ᱵᱟᱭ ᱫᱟᱜ ᱨᱮᱦᱚᱸ ᱢᱟᱱᱮ ᱪᱟᱥ ᱠᱚᱫᱚ ᱦᱩᱭᱩᱜ ᱜᱮᱭᱟ᱾
ᱦᱳᱭ᱾ ᱪᱟᱥ ᱠᱟᱹᱢᱤ ᱠᱚ ᱫᱚ ᱱᱷᱟᱜ ᱚᱱᱠᱟᱜ ᱜᱮ ᱢᱮᱱᱟᱜᱼᱟ ᱦᱟᱦ ᱫᱟᱜ ᱨᱮᱭᱟᱜ ᱜᱮ ᱥᱟᱱᱟᱢ ᱴᱮᱱ ᱤᱭᱟᱹ ᱠᱟᱱᱟ ᱟᱨ ᱫᱟᱜ ᱨᱮᱭᱟᱜ ᱜᱮ ᱥᱟᱱᱟᱢ ᱜᱟᱛᱮ ᱢᱮᱱᱟᱜᱼᱟ ᱱᱚᱶᱟ ᱨᱮᱫᱚ᱾ ᱦᱳᱭ ᱥᱮ, ᱢᱮᱱ ᱠᱮᱭᱟᱢ ᱟᱸ ᱫᱟᱜᱟᱭ ᱛᱟᱦᱞᱮ ᱥᱚᱢᱚᱭ ᱨᱮ ᱢᱤᱫ ᱫᱤ ᱢᱤᱫ ᱜᱷᱟᱹᱲᱤᱠ ᱛᱮᱵᱚᱱ ᱪᱟᱥ ᱜᱚᱫ ᱜᱮᱭᱟ ᱟᱨ ᱡᱩᱫᱤ ᱚᱱᱠᱟ ᱵᱟᱭ ᱫᱟᱜᱟ ᱛᱟᱦᱞᱮ ᱫᱚ ᱚᱠᱛᱚ ᱞᱟᱜᱟᱣ ᱟᱵᱚᱱ ᱜᱮᱭᱟ ᱡᱚᱛᱚ ᱦᱚᱲ ᱜᱮ ᱟᱨ ᱵᱟᱠᱷᱟᱡ ᱫᱚ ᱡᱟᱜ ᱠᱚ ᱫᱟᱜ ᱠᱚ ᱵᱚᱱ ᱧᱟᱢ ᱞᱮᱠᱷᱟᱡ ᱫᱚ ᱱᱷᱟᱜ ᱢᱤᱫ ᱜᱷᱟᱹᱲᱤ ᱛᱮ ᱱᱷᱟᱜ ᱵᱚᱱ ᱚᱱᱠᱟ ᱵᱚᱱ ᱪᱟᱥ ᱜᱚᱫ ᱛᱟᱦᱮᱱᱟ ᱟᱨᱵᱚᱱ ᱠᱟᱹᱢᱤ ᱜᱚᱫ ᱛᱟᱦᱮᱱᱟ ᱦᱳᱭ ᱥᱮ᱾
ᱦᱮᱸ᱾ ᱛᱟᱦᱞᱮ ᱟᱵᱤᱱ ᱚᱱᱛᱮ ᱫᱚ ᱢᱟᱱᱮ ᱵᱚᱪᱷᱚᱨ ᱨᱮ ᱛᱤᱱ ᱵᱟᱨ ᱯᱮ ᱪᱟᱥ ᱜᱮᱭᱟ ᱦᱩᱲᱩ ᱫᱚ?
ᱟ ᱱᱚᱛᱮ ᱫᱚ ᱦᱟᱸᱜ ᱜᱚᱝᱠᱮ ᱦᱩᱲᱩ ᱠᱚ ᱫᱚᱞᱮ ᱪᱟᱥᱚᱜ ᱛᱟᱦᱮᱱᱟ ᱱᱚᱝᱠᱟ ᱢᱮᱱ ᱠᱮᱭᱟᱞᱟᱝ ᱵᱚᱪᱷᱚ ᱨᱮ ᱱᱷᱟᱜ ᱢᱤᱫ ᱫᱷᱟᱣ ᱜᱮ ᱥᱮᱨᱢᱟ ᱡᱟᱹᱲᱤ ᱫᱟᱜ ᱛᱮᱜᱮ ᱞᱮ ᱪᱟᱥᱚᱜ ᱛᱟᱦᱮᱱᱟ, ᱪᱮᱫᱟᱜ ᱡᱮ ᱱᱷᱟᱜ ᱱᱚᱛᱮ ᱫᱚ ᱚᱱᱮᱧ ᱞᱟᱹᱭᱟᱫ ᱢᱮ ᱞᱮᱠᱟ ᱫᱟᱜ ᱨᱮᱭᱟᱜ ᱠᱚᱥᱴᱚ ᱢᱮᱱᱟᱜᱼᱟ ᱥᱮ ᱚᱱᱟ ᱤᱭᱟᱹᱛᱮ ᱱᱷᱟᱜ ᱚᱱᱠᱟ ᱵᱟᱝ ᱦᱩᱭᱩᱜ ᱚᱱᱠᱟ ᱱᱤᱨᱚᱱ ᱪᱟᱥ ᱠᱚᱫᱚ᱾ ᱡᱟᱦᱟᱸᱭ ᱠᱚᱣᱟᱜ ᱵᱩᱨᱩ ᱱᱟᱞᱟ ᱟᱹᱰᱤ ᱨᱮ ᱵᱟᱹᱭᱦᱟᱹᱲ ᱠᱚ ᱠᱷᱮᱛ ᱠᱚ ᱢᱮᱱᱟᱜᱼᱟ, ᱩᱱᱠᱩ ᱠᱚᱫᱚ ᱱᱷᱟᱜ ᱚᱱᱟ ᱡᱷᱟᱨᱟᱣ ᱫᱟᱜ ᱛᱮᱜᱮ ᱱᱷᱟᱜ ᱩᱱᱠᱩᱣᱟᱜ ᱫᱚ ᱠᱷᱮᱛ ᱠᱚ ᱡᱟᱨᱠᱟ ᱜᱮ ᱛᱟᱦᱮᱱᱟ᱾ ᱟᱫᱚ ᱚᱱᱟ ᱛᱮᱜᱮ ᱱᱷᱟᱜ ᱠᱚ ᱞᱚᱦᱚᱫ ᱚᱱᱟ ᱛᱮᱜᱮ ᱱᱷᱟᱜ ᱠᱚ ᱟ ᱦᱩᱲᱩ ᱠᱚ ᱨᱚᱦᱚᱭᱟ ᱱᱤᱨᱚᱱ ᱦᱩᱲᱩ᱾
ᱟᱪᱪᱷᱟ᱾ ᱟᱞᱮ ᱱᱚᱱᱛᱮ ᱫᱚ ᱢᱟᱱᱮ ᱵᱟᱨ ᱫᱷᱟᱣ ᱨᱚᱦᱚᱭ ᱦᱩᱭᱩᱜ ᱜᱮᱭᱟ ᱱᱤᱭᱟᱹ ᱥᱤᱡᱤᱱ ᱢᱤᱫ ᱫᱷᱟᱣ ᱦᱩᱭᱩᱜᱼᱟ ᱵᱚᱨᱥᱟ ᱥᱤᱡᱤᱱ ᱟᱨ ᱢᱤᱫᱴᱟᱝ ᱚᱱᱟ ᱫᱷᱚᱨᱚᱱ ᱥᱤᱡᱤᱱ ᱢᱤᱫ ᱫᱷᱟᱣ ᱨᱚᱦᱚᱭ ᱦᱩᱭᱩᱜ ᱜᱮᱭᱟ᱾
ᱚ ᱦᱳᱭ ᱜᱚᱝᱠᱮ, ᱟᱫᱚ
ᱫᱷᱚᱨᱚᱱ ᱥᱤᱡᱤᱱ ᱫᱚ ᱢᱟᱱᱮ ᱜᱚᱴᱟ ᱵᱟᱹᱭᱦᱟᱹᱲ ᱫᱚ ᱵᱟᱝ ᱦᱩᱭᱩᱜ ᱜᱮᱭᱟ, ᱡᱟᱦᱟᱸ ᱜᱷᱩᱴᱩ ᱠᱚᱨᱮ ᱚᱱᱟ ᱠᱚᱫᱚ ᱥᱚᱵᱽᱡᱤ ᱠᱚ ᱵᱮᱥᱤ ᱠᱚ ᱪᱟᱥ ᱵᱟᱲᱟᱭ ᱜᱮᱭᱟ, ᱟᱨ ᱠᱟᱹᱴᱤᱡ ᱵᱟᱹᱭᱦᱟᱹᱲ ᱠᱚᱨᱮ ᱫᱚ ᱦᱩᱲᱩ ᱜᱮ ᱨᱚᱦᱚᱭ ᱦᱩᱭᱩᱜ ᱜᱮᱭᱟ᱾
ᱦᱳᱭ ᱮᱱᱛᱮᱱ, ᱚᱱᱟ ᱢᱟᱱ ᱚ ᱱᱷᱟᱜ ᱵᱚᱱ ᱵᱟᱰᱟᱭ ᱜᱮ ᱱᱷᱟᱜ ᱡᱮ ᱢᱤᱫᱴᱟᱹᱱ ᱪᱟᱥ ᱠᱟᱹᱢᱤ ᱨᱮ ᱥᱮ ᱢᱤᱫᱴᱟᱹᱱ ᱴᱟᱹᱱ ᱥᱚᱢᱚᱭ ᱛᱤᱱᱟᱹᱜ ᱫᱚᱨᱠᱟᱨᱚᱜᱼᱟ, ᱥᱚᱢᱚᱭ ᱨᱮ ᱫᱟᱜ ᱫᱚᱨᱠᱟᱨᱚᱜᱼᱟ ᱡᱚᱛ ᱛᱚ ᱦᱚᱲ ᱵᱚᱱ ᱵᱟᱰᱟᱭ ᱜᱮᱭᱟ, ᱟᱫᱚ ᱢᱮᱱᱠᱷᱟᱱ ᱚᱱᱮ ᱡᱟᱦᱟᱸᱭ ᱠᱩ ᱥᱮᱫ ᱫᱚ ᱥᱮᱞᱚ ᱠᱚ ᱢᱮᱱᱟᱜ ᱠᱷᱟᱡ ᱫᱚ ᱩᱱᱠᱩ ᱫᱚᱠᱚ ᱢᱤᱫ ᱜᱷᱟᱹᱲᱤ ᱛᱮᱠᱚ ᱡᱮᱢᱚᱱ ᱥᱮᱨᱢᱟ ᱡᱟᱹᱲᱤ ᱡᱚᱠ ᱠᱷᱚᱱ ᱵᱟᱭ ᱫᱟᱜᱟ ᱛᱟᱦᱚᱞᱮ ᱫᱚ ᱩᱱᱠᱩ ᱫᱚ ᱟᱠᱚ ᱠᱚ ᱪᱟᱹᱞᱩ ᱜᱚᱞ ᱠᱮᱫ ᱛᱟᱠᱚ ᱜᱮ ᱟᱨ ᱟᱠᱚᱣᱟᱜ ᱢᱟᱱᱮ ᱦᱮᱸᱻᱥᱚᱢᱚᱭ ᱨᱮᱜᱮ ᱚᱠᱛᱮ ᱨᱮᱜᱮ ᱱᱟᱦᱟᱜ ᱩᱱᱠᱩ ᱫᱚᱠᱚ ᱪᱟᱥ ᱠᱟᱹᱢᱤ ᱠᱚ ᱠᱩᱲᱟᱹᱣ ᱛᱟᱠᱚᱣᱟ᱾ ᱡᱩᱫᱤ ᱟᱵᱚᱣᱟᱜ ᱵᱟᱭ ᱫᱟᱜ ᱮᱜ ᱠᱟᱱ ᱱᱚᱛᱮ᱾ ᱛᱟᱦᱚᱞᱮ ᱫᱚ ᱟᱵᱚ ᱫᱚ ᱠᱚᱭᱚᱜ ᱠᱟᱜᱼᱟ ᱦᱩᱭᱩᱜ ᱠᱟᱱ ᱛᱟᱵᱚᱱᱟ ᱛᱤᱥᱮ ᱡᱟᱹᱲᱤᱭᱟᱵᱚᱱᱟ ᱚᱱᱠᱟ ᱦᱳᱭ ᱥᱮ?
ᱦᱮᱸ, ᱛᱟᱦᱚᱞᱮ ᱥᱚᱵᱽᱡᱤ ᱟᱱᱟᱡ ᱯᱟᱹᱛᱤ ᱠᱚ ᱪᱟᱥ ᱦᱩᱭᱩᱜ ᱜᱮᱭᱟ ᱥᱮ ᱵᱟᱝ?
ᱦᱮᱸ, ᱟᱱᱟᱡ ᱯᱟᱹᱛᱤ ᱠᱚᱦᱚᱸ ᱪᱟᱥ ᱦᱩᱭᱩᱜ ᱜᱮᱭᱟ᱾ ᱟᱱᱟᱡ ᱯᱟᱹᱛᱤ ᱠᱚᱫᱚ ᱱᱟᱦᱟᱜ ᱚᱱᱠᱟ ᱢᱟᱱᱮ ᱡᱮᱢᱚᱱ ᱠᱚᱪᱟ ᱠᱚᱨᱮᱜᱮ ᱪᱟᱥ ᱦᱩᱭᱩᱜ ᱛᱟᱦᱮᱱᱟ, ᱟᱨ ᱢᱤᱫ ᱵᱟᱨ ᱴᱟᱺᱰᱤ ᱠᱚᱨᱮ ᱡᱟᱦᱟᱸᱭ ᱠᱚ ᱥᱮᱞᱳ ᱠᱚ ᱡᱩᱫᱤ ᱵᱟᱹᱭᱥᱟᱹᱣ ᱠᱟᱜ ᱠᱷᱟᱡ ᱩᱱᱠᱩ ᱫᱚ ᱚᱱᱮ ᱴᱟᱹᱰᱤ ᱨᱮᱜᱮ ᱟ ᱵᱤᱞᱟᱹᱛᱤ ᱠᱚ ᱵᱷᱮᱱᱰᱤ ᱠᱚ ᱠᱩᱱ ᱜᱷᱟᱸᱝᱨᱟ ᱠᱚ ᱟᱨᱦᱚᱸ ᱟᱹᱞᱩ ᱠᱚ ᱜᱟᱡᱚᱨ ᱠᱚ ᱠᱚ ᱠᱷᱤᱨᱟᱹ ᱠᱚ ᱛᱟᱨᱵᱩᱡ ᱠᱚ ᱥᱟᱱᱟᱢ ᱨᱚᱠᱚᱢ ᱜᱤ ᱱᱟᱦᱟᱜ ᱠᱚ ᱨᱚᱦᱚᱭ ᱛᱮᱦᱮᱱᱟ ᱚᱠᱟᱴᱟᱜ ᱜᱮ ᱦᱟᱜ ᱚᱱᱠᱟ ᱫᱚ ᱵᱟᱝ ᱦᱩᱭᱩᱜᱼᱟ ᱡᱮ ᱚᱱᱟ ᱫᱚᱠᱚ ᱵᱟᱹᱜᱤᱭᱟᱜᱼᱟ, ᱟᱫᱚ ᱢᱚᱡᱽ ᱜᱮ ᱟᱹᱭᱠᱟᱹᱜ ᱛᱟᱦᱮᱱᱟ᱾ ᱫᱟᱢ ᱠᱚᱦᱚᱸ ᱚᱱᱠᱟ ᱢᱟᱱᱮ ᱵᱟᱡᱟᱨ ᱠᱚᱨᱮ ᱢᱟ ᱱᱟᱦᱟᱜ ᱟᱹᱰᱤ ᱟᱸᱴ ᱜᱮ ᱡᱮ ᱚᱱᱟᱢ ᱠᱤᱨᱤᱧ ᱵᱟᱢ ᱟᱹᱜᱩ ᱫᱟᱲᱤᱭᱟᱜᱼᱟ, ᱫᱤᱱᱟᱹᱢ ᱦᱤᱞᱳᱜ ᱢᱟ ᱵᱟᱢ ᱡᱚᱢ ᱫᱟᱲᱤᱜ᱾ ᱟᱫᱚ ᱱᱤᱡᱮᱨᱮᱢ ᱪᱟᱥ ᱞᱮ ᱠᱷᱟᱡ ᱫᱚ ᱵᱟᱲᱜᱮ ᱠᱷᱚᱱ ᱮᱢ ᱜᱚᱜ ᱟᱹᱜᱩ ᱠᱟᱛᱮᱢ ᱤᱥᱤᱱ ᱠᱟᱛᱮᱢ ᱡᱚᱢᱮᱜ ᱠᱟᱱᱟ, ᱦᱳᱭᱥᱮ? ᱟᱨ ᱚᱱᱛᱮ ᱫᱚ ᱜᱚᱝᱠᱮ ᱠᱚ ᱪᱟᱥᱚᱜ ᱟᱥᱮ ᱵᱟᱝ?
ᱦᱮᱸ, ᱱᱚᱱᱛᱮ ᱢᱟᱱᱮ ᱥᱤᱡᱤᱱ ᱨᱮ ᱡᱟᱦᱟᱸ ᱡᱟᱦᱟᱸ ᱥᱚᱵᱽᱡᱤ ᱠᱚ ᱧᱟᱢᱚᱜ ᱜᱮᱭᱟ, ᱚᱱᱟ ᱠᱚ ᱢᱚᱴᱟ ᱢᱩᱴᱤ ᱡᱷᱚᱛᱚ ᱜᱮ ᱪᱟᱥ ᱦᱩᱭᱩᱜ ᱜᱮᱭᱟ᱾ ᱡᱟᱦᱟᱭᱟᱜ ᱦᱚᱭᱛᱚ ᱠᱟᱴᱤᱡ ᱵᱮᱥᱤ ᱧᱚᱜ ᱠᱷᱮᱛ ᱠᱚ ᱢᱮᱱᱟᱜᱼᱟ, ᱛᱟᱦᱚᱞᱮ ᱩᱱᱠᱩ ᱫᱚ ᱟᱠᱷᱨᱤᱧ ᱦᱚᱸᱠᱚ ᱟᱠᱷᱨᱤᱧ ᱜᱮᱭᱟ ᱵᱮᱥᱤᱨ ᱵᱷᱟᱜ᱾ ᱟᱨ ᱡᱟᱦᱟᱭ ᱠᱟᱹᱴᱤᱡ ᱠᱚᱢ ᱧᱚᱜ ᱠᱷᱮᱛ ᱠᱚ ᱢᱮᱱᱟᱜᱫᱟ ᱩᱱᱠᱩ ᱦᱚᱸ ᱢᱟᱱᱮ ᱡᱚᱢ ᱞᱮᱠᱟ ᱫᱚᱠᱚ ᱨᱚᱦᱚᱭ ᱜᱮᱭᱟ, ᱢᱟᱱᱮ ᱥᱟᱨᱟ ᱵᱚᱪᱷᱚᱨ ᱪᱟᱥ ᱫᱚ ᱦᱩᱭᱩᱜ ᱜᱮᱭᱟ᱾ ᱡᱟᱦᱟᱸ ᱡᱟᱦᱟᱸ ᱥᱚᱵᱽᱡᱤ ᱠᱚ ᱧᱟᱢᱚᱜᱼᱟ ᱥᱤᱡᱤᱱ ᱨᱮ ᱚᱱᱟ ᱠᱚᱫᱚ ᱡᱷᱚᱛᱚ ᱜᱮ ᱦᱩᱭᱩᱜ ᱜᱮᱭᱟ᱾
ᱩᱸᱻ
ᱦᱳᱭ ᱮᱱᱛᱮ ᱱᱚᱣᱟ ᱪᱟᱥ ᱠᱟᱹᱢᱤ ᱢᱟ ᱱᱟᱦᱟᱜ ᱚᱱᱠᱟᱱᱟᱜ ᱠᱟᱱ ᱜᱮᱵᱚᱱ ᱵᱟᱲᱟᱭ ᱜᱮ, ᱟᱨ ᱡᱮᱢᱚᱱ ᱵᱚᱱ ᱞᱟᱹᱭ ᱠᱮᱭᱟ ᱟᱵᱚ ᱦᱚᱲ ᱦᱚᱯᱚᱱ ᱫᱚᱵᱚᱱ ᱵᱟᱰᱟᱭᱟ ᱪᱤᱜ ᱞᱮᱠᱟ ᱠᱟᱛᱮ ᱪᱟᱥ ᱡᱚᱢ ᱦᱩᱭᱩᱜᱼᱟ, ᱪᱮᱫᱟᱜ ᱡᱮ ᱟᱵᱚᱣᱟᱜ ᱫᱚ ᱡᱟᱭᱜᱟ ᱠᱚ ᱥᱮᱫᱟᱭ ᱦᱟᱯᱲᱟᱢ ᱠᱚᱠᱚ ᱫᱚᱦᱚ ᱦᱚᱴᱚ ᱠᱟᱜ ᱵᱚᱱᱟ ᱟᱨ ᱚᱱᱟ ᱠᱚ ᱫᱷᱚᱱ ᱥᱚᱢᱯᱚᱛᱛᱤ ᱟᱵᱚ ᱱᱤᱛᱚᱜ ᱵᱚᱱ ᱟᱨᱡᱟᱣ ᱠᱟ ᱛᱮ ᱟᱵᱚ ᱵᱚᱱ ᱟᱥᱩᱞᱚᱜ ᱠᱟᱱᱟ ᱟᱨ ᱡᱤᱵᱚᱱ ᱵᱚᱱ ᱠᱷᱟᱸᱰᱟᱣᱫᱟ᱾ ᱟᱨ ᱟᱵᱚ ᱦᱚᱲ ᱦᱚᱯᱚᱱᱟᱜ ᱫᱚᱢ ᱧᱮᱞ ᱠᱮᱜᱼᱟ ᱚᱱᱟ ᱪᱟᱥ ᱠᱟᱹᱢᱤ ᱥᱮ ᱮᱱᱛᱮᱱ ᱱᱚᱣᱟ
ᱡᱟᱦᱟᱸ ᱠᱚᱫᱚ ᱱᱟᱦᱟᱜ ᱥᱟᱱᱟᱢ ᱠᱷᱚᱱ ᱢᱟᱲᱟᱝ ᱨᱤᱜᱤ ᱛᱟᱦᱮᱱᱚᱜ ᱠᱟᱱᱟ᱾
ᱦᱮᱸ᱾
ᱦᱳᱭ᱾
ᱛᱟᱦᱚᱞᱮ ᱚᱱᱛᱮ ᱪᱟᱥ ᱠᱟᱹᱢᱤ ᱫᱚ ᱰᱟᱝᱨᱟ ᱠᱟᱰᱟ ᱱᱟᱦᱮᱞ ᱛᱮ ᱦᱩᱭᱩᱜ ᱜᱮᱭᱟ, ᱥᱮ ᱮᱢᱱᱤ ᱴᱨᱟᱠᱴᱟᱨ ᱠᱚᱦᱚᱸ ᱯᱮ ᱵᱮᱵᱚᱦᱟᱨ ᱜᱮᱭᱟ?
ᱥᱤ ᱥᱚᱢᱚᱡ?
ᱚ ᱦᱳᱭ ᱜᱚᱝᱠᱮ ᱟᱹᱰᱤ ᱱᱟᱯᱟᱭ ᱠᱩᱠᱞᱤ ᱵᱮᱱ ᱟ ᱫᱚᱦᱚ ᱠᱮᱜᱼᱟ᱾ ᱟᱹᱞᱤᱧ ᱡᱩᱫᱤ ᱞᱤᱧ ᱞᱟᱹᱭᱟ, ᱟᱹᱞᱤᱧ ᱥᱮᱫ ᱨᱮ ᱱᱟᱦᱟᱜ ᱟᱹᱞᱤᱧ ᱯᱟᱦᱟᱴᱟ ᱥᱮᱫ ᱨᱮ ᱪᱟᱥ ᱠᱟᱹᱢᱤ ᱫᱚ ᱱᱟᱦᱟᱜ ᱱᱚᱣᱟ ᱫᱚ
ᱟᱸᱻ, ᱱᱮᱛᱟᱨ ᱠᱟᱛᱮᱫ ᱫᱚ ᱜᱟᱹᱭ ᱰᱟᱝᱜᱽᱨᱟ ᱠᱚᱫᱚ ᱠᱚᱢ ᱜᱮᱵᱚᱱ ᱵᱮᱵᱚᱦᱟᱨᱮᱫ ᱠᱚᱣᱟ᱾ ᱱᱮᱛᱟᱨ ᱠᱟᱛᱮᱫ ᱫᱚ ᱱᱟᱦᱟᱜ ᱚᱱᱮ ᱢᱮᱱ ᱠᱮᱭᱟ᱾ ᱱᱚᱣᱟ ᱜᱟᱹᱰᱤ ᱠᱚᱛᱮ ᱜᱮ ᱱᱟᱦᱟᱜ ᱞᱮ ᱪᱟᱥᱚᱜ ᱠᱟᱱᱟ ᱱᱟᱜ ᱦᱳᱭᱥᱮ᱾ ᱪᱮᱫᱟᱜ ᱡᱮ, ᱜᱟᱹᱰᱤ ᱠᱚᱛᱮ ᱱᱟᱦᱟᱜ ᱢᱤᱫ ᱜᱷᱟᱹᱲᱤ ᱛᱮ ᱦᱩᱭ ᱜᱚᱫᱚᱜ ᱠᱟᱱᱟ᱾ ᱛᱤᱱ ᱨᱮ ᱫᱟᱜ ᱜᱚᱫᱟᱭ ᱡᱮᱢᱚᱱ ᱫᱟᱜ ᱜᱚᱫ ᱠᱮᱫᱮᱜᱼᱟ ᱟᱨ ᱫᱟᱜ ᱠᱟᱛᱮᱫ ᱠᱷᱮᱛ ᱨᱮ ᱫᱟᱜ ᱦᱮᱡ ᱮᱱᱟ᱾ ᱟᱫᱚ ᱚᱱᱟ ᱫᱟᱜ ᱟᱹᱣᱨᱤ ᱟᱡᱮᱫ ᱞᱟᱦᱟ ᱨᱮᱜᱮ ᱱᱟᱦᱟᱜ ᱡᱚᱞᱫᱤᱥᱤ ᱦᱩᱭᱩᱜ ᱛᱟᱢᱟ᱾ ᱡᱩᱫᱤ ᱠᱟᱰᱟ ᱱᱟᱦᱮᱞ ᱛᱮ ᱰᱟᱹᱜᱽᱨᱤ ᱱᱟᱦᱮᱞ ᱛᱮᱢ ᱥᱤᱭᱟ, ᱢᱤᱫᱴᱮᱱ ᱠᱷᱮᱛ ᱱᱟᱜ ᱯᱮ ᱫᱤᱱ ᱞᱟᱜᱟᱣ ᱟᱢᱟ, ᱟᱫᱚ ᱩᱱ ᱚᱠᱛᱚ ᱾ ᱱᱤᱛᱚᱜ ᱫᱚ ᱱᱟᱦᱟᱜ ᱫᱟᱜ ᱠᱚ ᱨᱚᱦᱚᱲ ᱪᱟᱵᱟᱜᱼᱟ᱾ ᱟᱨ ᱪᱟᱥ ᱠᱟᱹᱢᱤ ᱢᱟ ᱱᱟᱜ ᱱᱮᱛᱟᱨ ᱢᱟ ᱫᱟᱜ ᱵᱟᱭ ᱫᱟᱜ ᱮᱜ ᱠᱟᱱ ᱢᱚᱸᱡᱽ ᱛᱮ, ᱟᱫᱚ ᱡᱚᱞ- ᱛᱤ ᱞᱟᱹᱜᱤᱫ ᱛᱮ ᱱᱟᱦᱟᱜ, ᱚᱱᱟ ᱞᱟᱹᱜᱤᱫ ᱚᱱᱟ ᱠᱚᱫᱚ ᱚᱦᱚᱞᱮ ᱵᱮᱵᱚᱦᱟᱨᱮᱫ ᱠᱟᱱᱟ᱾ ᱟᱨ ᱜᱟᱹᱭ ᱰᱟᱹᱝᱜᱽᱨᱟ ᱠᱚᱦᱚᱸ ᱟᱹᱥᱩᱞ ᱠᱚᱲᱟᱜ ᱠᱚᱢ ᱧᱚᱜ ᱠᱟᱱᱟ ᱟᱨ ᱟᱯᱮ ᱫᱚ ᱪᱮᱫ?
ᱦᱮᱸ ᱟᱞᱮ ᱱᱚᱛᱮ ᱫᱚ ᱢᱟᱱᱮ ᱟᱹᱛᱩ ᱨᱮ ᱡᱷᱚᱛᱚ ᱚᱲᱟᱜ ᱨᱮᱜᱮ ᱱᱟᱦᱮᱞ ᱫᱚ ᱢᱮᱱᱟᱜᱼᱟ, ᱰᱟᱹᱜᱽᱨᱤ ᱱᱟᱦᱮᱞ ᱫᱚ ᱢᱮᱱᱟᱜᱼᱟ᱾ ᱟᱨ ᱛᱚᱵᱮ ᱮᱢᱱᱤ ᱜᱟᱹᱲᱤ ᱠᱚᱛᱮ ᱜᱮ ᱵᱮᱥᱤ ᱠᱚ ᱥᱤᱭ ᱮᱫᱟ᱾ ᱱᱟᱦᱮᱞ ᱛᱮᱫᱚ ᱟᱹᱰᱤᱴᱟᱜᱟ ᱥᱚᱢᱚᱭ ᱞᱟᱜᱟᱜᱼᱟ, ᱟᱨ ᱱᱤᱭᱟᱹ ᱜᱟᱹᱲᱤ ᱠᱚᱛᱮ ᱫᱚ ᱢᱟᱱᱮ ᱥᱮᱨᱚᱠᱚᱢ ᱥᱚᱢᱚᱭ ᱵᱟᱭ ᱞᱟᱜᱟᱜᱼᱟ᱾ ᱛᱟᱲᱟ-ᱛᱟᱲᱤ ᱦᱩᱭᱩᱜᱼᱟ᱾ ᱜᱟᱹᱲᱤ ᱨᱮᱱᱟᱜ ᱜᱮ ᱵᱮᱥᱤ ᱠᱚ ᱵᱮᱵᱚᱦᱟᱨ ᱮᱫᱟ᱾
ᱦᱳᱭ ᱥᱮᱫᱟᱭ ᱫᱚ ᱱᱟᱦᱟᱜ ᱟᱹᱰᱤ ᱟᱸᱴ ᱦᱚᱲ ᱠᱚ ᱥᱟᱸᱜᱮ ᱜᱮᱵᱚᱱ ᱛᱟᱦᱮᱸᱱᱚᱜ ᱠᱟᱱ ᱛᱟᱦᱮᱱᱟ ᱟᱨ ᱦᱚᱲᱢᱚ ᱛᱮ ᱫᱟᱲᱮ ᱛᱮ ᱦᱚᱸ ᱢᱟᱱᱮ ᱠᱚᱢ ᱵᱟᱵᱚᱱ ᱛᱟᱦᱮᱸ ᱠᱟᱱᱟ, ᱟᱨ ᱱᱤᱛ ᱠᱟᱛᱮᱫ ᱫᱚᱵᱚᱱ ᱧᱮᱞᱮᱫ ᱠᱟᱱᱟ ᱟᱨ ᱡᱟᱦᱟᱸᱭ ᱦᱚᱲ ᱜᱮ ᱱᱟᱦᱟᱸᱜ ᱚᱱᱠᱟ ᱢᱟᱱᱮ ᱯᱩᱨᱟᱹ ᱦᱚᱲᱢᱚ ᱨᱮ ᱱᱟᱦᱟᱜ ᱡᱟᱦᱟᱱᱟᱜ ᱵᱟᱝ ᱡᱟᱦᱟᱱᱟᱜ ᱨᱳᱜᱽ ᱟᱡᱟᱨ ᱫᱚ ᱢᱮᱱᱟᱜ ᱛᱟᱭ ᱜᱮᱭᱟ, ᱱᱟᱦᱟᱜ ᱠᱟᱹᱴᱤᱡ ᱩᱢᱮᱨ ᱠᱷᱚᱡᱽ ᱱᱟᱦᱟᱜ ᱦᱳᱭ ᱥᱮ ᱚᱠᱚᱭ ᱫᱚ ᱱᱟᱦᱟᱜ ᱢᱟᱱᱮ ᱡᱚᱛᱚ ᱨᱚᱠᱚᱢ ᱢᱟᱱᱮ ᱦᱚᱲᱞᱤᱧ ᱧᱮᱞᱮᱫ ᱠᱚᱣᱟ᱾ ᱱᱟᱜ ᱠᱩᱪ ᱱᱟ ᱠᱩᱪ ᱢᱟᱱᱮ ᱡᱟᱦᱟᱱᱟᱜ ᱡᱟᱦᱟᱱᱟᱜ ᱢᱮᱱᱟᱜ ᱛᱟᱭ ᱜᱮᱭᱟ᱾ ᱟᱨ ᱨᱳᱜᱽ ᱟᱡᱟᱨ ᱠᱚ ᱚᱱᱠᱟ, ᱟᱭᱟᱜ ᱦᱚᱲᱢᱚ ᱨᱮ ᱢᱚᱸᱡᱽ ᱵᱟᱭ ᱵᱩᱡᱷᱟᱹᱣᱟ, ᱵᱮᱥ ᱵᱟᱭ ᱵᱩᱡᱷᱟᱹᱣᱟ᱾ ᱟᱫᱚ ᱚᱱᱠᱟ ᱢᱟᱱᱮ ᱢᱮᱱᱟᱜᱼᱟ, ᱱᱟᱦᱟᱜ ᱦᱳᱭ ᱥᱮ᱾ ᱟᱫᱚ ᱚᱱᱚ ᱚᱱᱟ ᱡᱤᱱᱤᱥᱴᱟᱜ ᱜᱮ ᱦᱩᱫᱤᱥᱚᱜ ᱫᱚ ᱦᱩᱭᱩᱜᱼᱟ, ᱟᱜ ᱡᱮ ᱱᱚᱝᱠᱟ ᱡᱩᱫᱤ ᱟᱵᱚ ᱱᱤᱛ ᱠᱟᱛᱮᱫ ᱠᱟᱹᱢᱤ ᱠᱚᱦᱚᱸ ᱠᱷᱟᱹᱞᱤ ᱢᱮᱥᱤᱱ ᱠᱚᱛᱮ ᱵᱚᱱ ᱠᱟᱹᱢᱤᱭᱟ ᱠᱷᱟᱹᱞᱤ ᱛᱟᱦᱞᱮ ᱦᱤᱡᱩᱜ ᱠᱟᱱ ᱫᱤᱱ ᱨᱮᱫᱚ ᱟᱵᱚ ᱦᱚᱲᱢᱚ ᱫᱚ ᱱᱟᱦᱟᱜ ᱟᱨᱦᱚᱸ ᱚᱱᱠᱟ ᱜᱮ ᱪᱷᱟᱹᱛᱤᱠ ᱞᱮᱠᱟ ᱟᱵᱚᱣᱟᱜ ᱦᱚᱲᱢᱚ ᱦᱚᱸ ᱠᱚᱢᱡᱚᱨᱚᱜᱼᱟ᱾ ᱡᱮᱢᱚᱱ ᱵᱟᱠᱚ ᱠᱟᱹᱢᱤᱭᱼᱟ᱾ ᱫᱩᱲᱩᱵ ᱫᱩᱲᱩᱵ ᱚᱲᱟᱜ ᱫᱩᱣᱟᱹᱨ ᱠᱚᱨᱮᱱᱟᱜ ᱥᱮ ᱚᱯᱷᱤᱥᱤᱭᱟᱞ ᱠᱟᱹᱢᱤ ᱜᱮ ᱱᱟᱦᱟᱜ ᱠᱚ ᱠᱟᱹᱢᱤ ᱛᱟᱦᱮᱱᱟ᱾ ᱡᱟᱹᱥᱛᱤ ᱫᱚ ᱚᱱᱟ ᱤᱭᱟᱹ ᱛᱮ ᱟᱵᱚ ᱚᱱᱠᱟ ᱜᱮ ᱵᱟᱹᱭ ᱵᱟᱹᱭ ᱛᱮᱵᱚᱱ ᱞᱮᱵᱲᱮᱫ ᱪᱟᱞᱟᱜ ᱠᱟᱱᱟ, ᱦᱳᱭ ᱥᱮ᱾
ᱦᱮᱸ, ᱠᱤᱱᱛᱩ ᱢᱟᱱᱮ ᱮᱢᱚᱱ ᱦᱚᱸ ᱧᱮᱞᱚᱜ ᱠᱟᱱᱟ᱾ ᱱᱮᱛᱟᱨ ᱡᱟᱦᱟᱸ ᱦᱳᱲᱩ ᱠᱚᱢ ᱨᱚᱦᱚᱭ ᱮᱫᱟ, ᱥᱟᱠᱥᱚᱵᱽᱡᱤ ᱠᱚ ᱨᱚᱦᱚᱭ ᱦᱩᱭᱩᱜ ᱠᱟᱱᱟ᱾ ᱛᱚ ᱚᱱᱟ ᱠᱚᱨᱮ ᱮᱢᱱᱤ ᱠᱤᱴᱱᱟᱥᱚ ᱨᱟᱥᱟᱭᱱᱤᱠ ᱠᱮᱢᱤᱠᱚᱞ ᱜᱮ ᱵᱮᱥᱤ ᱵᱮᱵᱚᱦᱟᱨ ᱦᱩᱭᱩᱜ ᱠᱟᱱᱟ᱾ ᱛᱟᱦᱞᱮ ᱚᱱᱟ ᱠᱚᱦᱚᱸ ᱡᱚᱢ ᱥᱚᱢᱚᱭ ᱟᱵᱚᱣᱟᱜ ᱦᱚᱲᱢᱚ ᱥᱮᱫ ᱦᱚᱸ ᱠᱤᱱᱛᱩ ᱠᱟᱹᱴᱤᱡ ᱵᱟᱹᱲᱤᱡ ᱦᱩᱭᱩᱜ ᱜᱮᱭᱟ᱾
ᱦᱳᱭ ᱦᱚ᱾
ᱡᱟᱦᱟᱸᱭ ᱯᱟᱹᱦᱤᱞ ᱦᱚᱲ, ᱯᱟᱹᱦᱤᱲ ᱦᱚᱲ ᱩᱱᱠᱩ ᱠᱤᱱᱛᱩ ᱡᱟᱦᱟᱸᱭ ᱠᱚ ᱡᱚᱢ ᱛᱟᱦᱮᱸᱜ ᱩᱝᱠᱩ ᱯᱩᱨᱟᱹ ᱱᱮᱪᱟᱨᱮᱞ ᱡᱤᱱᱤᱥ ᱠᱚ ᱡᱚᱢ ᱛᱟᱦᱮᱸᱫ, ᱱᱤᱱᱝᱠᱟᱹ ᱵᱤᱥ ᱢᱮᱥᱟ ᱢᱮᱤᱥᱤ ᱚᱝᱠᱟᱱᱟᱜ ᱢᱟᱱᱮ ᱥᱟᱠᱥᱚᱵᱽᱡᱤ ᱵᱟᱝᱠᱚ ᱡᱚᱢ ᱠᱟᱫᱟ ᱦᱩᱲᱩ ᱪᱟᱣᱞᱮ ᱦᱚᱸ ᱩᱱᱠᱩ ᱜᱩᱨᱤᱡ ᱛᱮᱜ ᱵᱤᱥᱤ ᱠᱚ ᱪᱟᱥ ᱛᱟᱦᱮᱸᱫ᱾
ᱦᱳᱭ ᱟᱹᱰᱤ ᱱᱟᱯᱟᱭ ᱠᱟᱛᱷᱟ ᱵᱮᱱ ᱞᱟᱹᱭ ᱠᱮᱜᱼᱟ, ᱟᱹᱰᱤ ᱡᱚᱛᱷᱟᱛ ᱱᱚᱣᱟ ᱠᱟᱛᱷᱟ ᱫᱚ ᱱᱟᱦᱟᱸᱜ ᱞᱤᱧ ᱯᱟᱹᱛᱭᱟᱹᱣᱟᱜ ᱛᱟᱵᱮᱱᱟ᱾ ᱥᱮᱫᱟᱭ ᱫᱚ ᱱᱟᱦᱟᱸᱜ ᱩᱝᱠᱩ ᱦᱟᱯᱲᱟᱢ ᱠᱚ ᱜᱟᱹᱭ ᱰᱟᱝᱜᱨᱟ, ᱢᱮᱨᱚᱢ, ᱵᱤᱴᱠᱤᱞ ᱠᱚ ᱫᱚᱦᱚᱭᱮᱜ ᱠᱚ ᱛᱟᱦᱮᱸᱱᱟ ᱟᱨ ᱩᱝᱠᱩ ᱫᱚ ᱜᱚᱲᱟ ᱱᱟᱦᱟᱸᱜ ᱞᱟᱹᱴᱩ ᱢᱟᱨᱟᱝ ᱠᱚ ᱫᱚᱱ ᱛᱟᱦᱮᱸᱱ ᱠᱟᱱ ᱛᱟᱦᱮᱸᱱᱟ ᱟᱨ ᱢᱤᱫᱴᱟᱝ ᱡᱟᱦᱟᱸᱭ ᱥᱮᱛᱟᱜ ᱨᱮ ᱢᱤᱫᱴᱮᱱ ᱜᱩᱨᱤᱡ ᱦᱟᱞᱟᱝ ᱜᱚᱜᱚ ᱦᱚᱲ ᱠᱚ ᱜᱩᱨᱤᱡ ᱠᱚᱠᱚ ᱦᱟᱨ ᱠᱟ ᱛᱮᱜ ᱤᱭᱟᱹ ᱨᱮᱠᱚ ᱤᱫᱤᱭᱮᱫ ᱠᱟᱱ ᱛᱟᱦᱮᱸᱱᱟ ᱜᱩᱨᱤᱡ ᱵᱟᱸᱫᱮ ᱨᱮᱠᱚ ᱤᱫᱤᱭᱮᱫ ᱠᱟᱱ ᱛᱟᱦᱮᱸᱱᱟ, ᱟᱨᱠᱚ ᱫᱚᱦᱚᱭᱮᱫ ᱛᱮᱫ ᱠᱚ ᱯᱩᱸᱡᱤᱭᱮᱫ ᱠᱟᱱ ᱛᱟᱦᱮᱸᱱᱟ᱾ ᱟᱫᱚ ᱱᱟᱦᱟᱸᱜ ᱪᱟᱥ ᱠᱟᱹᱢᱤ ᱫᱤᱱ ᱚᱠᱛᱮ ᱱᱟᱦᱟᱸᱜ ᱥᱮᱴᱮᱨᱚᱜᱼᱟ ᱩᱱ ᱚᱠᱛᱮ ᱫᱚ ᱱᱟᱦᱟᱜ ᱚᱱᱟ ᱜᱩᱨᱤᱡ ᱱᱟᱦᱟᱸᱜ ᱜᱟᱹᱰᱤ ᱛᱮᱠᱚ ᱞᱟᱫᱮ ᱠᱟᱛᱮᱜ ᱱᱟᱦᱟᱸᱜ ᱚᱱᱟ ᱠᱷᱮᱛ ᱨᱮᱠᱚ ᱥᱟᱜᱟᱲ ᱤᱫᱤᱭᱮᱫ ᱠᱟᱱ ᱛᱟᱦᱮᱸᱱᱟ ᱟᱨ ᱚᱱᱟ ᱠᱷᱮᱛ ᱠᱚ ᱨᱮᱠᱚ ᱩᱫ ᱦᱚᱴᱚ ᱠᱟᱜ ᱠᱟᱱ ᱛᱟᱦᱮᱸᱱᱟ, ᱟᱫᱚ ᱱᱟᱦᱟᱸᱜ ᱫᱟᱜ ᱠᱚᱛᱮ ᱚᱱᱟ ᱤᱭᱟᱹ ᱵᱟᱲᱟᱭᱮᱱ ᱜᱮ ᱱᱟᱦᱟᱸᱜ ᱟᱫᱚ ᱟᱫᱚ ᱛᱟᱭᱱᱚᱢ ᱛᱮᱫᱚ ᱱᱟᱦᱟᱸᱢ ᱟᱫᱚᱢ ᱥᱤ ᱜᱩᱰᱜᱩᱰᱟᱹᱣ ᱠᱮᱫ ᱜᱮ ᱠᱷᱮᱛ ᱱᱟᱦᱟᱸᱜ ᱟᱫᱚ ᱚᱱᱟ
ᱫᱚ ᱚᱝᱠᱟ ᱵᱤᱥ ᱠᱚ ᱞᱟᱜᱟᱣ ᱵᱟᱝ ᱦᱩᱭᱩᱜᱼᱟ ᱡᱮᱢᱚᱱ ᱚᱱᱟ ᱥᱟᱦᱟᱨ ᱠᱚᱵᱚᱱ ᱞᱟᱜᱟᱣᱮᱫ ᱠᱟᱱ ᱩᱱ ᱚᱠᱛᱚ ᱫᱚ ᱵᱟᱠᱚ ᱞᱟᱜᱟᱣᱮᱫ ᱠᱟᱱ ᱛᱟᱦᱮᱸᱱᱟ, ᱟᱫᱚ ᱚᱱᱟ ᱛᱮᱜᱮ ᱱᱟᱦᱟᱸᱜ ᱦᱩᱭᱩᱜ ᱠᱟᱱ ᱛᱟᱦᱮᱸᱱᱟ ᱟᱹᱰᱤ ᱱᱟᱯᱟᱭ᱾ ᱟᱨ ᱱᱮᱛᱟᱨ ᱠᱟᱛᱮᱜ ᱢᱟ ᱱᱟᱦᱟᱸᱜ ᱢᱚᱱ ᱠᱚᱢᱟ ᱵᱟᱵ ᱵᱟᱹᱱᱩᱜ ᱛᱟᱵᱚᱱ, ᱪᱮᱫᱟᱜ ᱡᱮ ᱩᱝᱠᱩ ᱟᱹᱥᱩᱞ ᱜᱮᱵᱚᱱ ᱵᱟᱹᱜᱤᱭᱟ ᱠᱟᱟᱜᱼᱟ ᱛᱟᱦᱚᱞᱮ ᱫᱚ ᱚᱠᱟᱨᱮᱵᱚᱱ ᱧᱟᱢᱚᱜᱼᱟ ᱦᱮᱸ ᱥᱮ?
ᱦᱮᱸ ᱚᱱᱟ ᱜᱮᱛᱚ᱾ ᱛᱟᱯᱚᱨᱮ ᱱᱮᱛᱟᱨ ᱢᱟᱱᱮ ᱟᱹᱰᱤ ᱦᱚᱲ ᱜᱮ ᱞᱟᱦᱟ ᱛᱟᱭᱚᱢ ᱠᱚ ᱟᱹᱥᱩᱞ ᱠᱚ ᱛᱟᱦᱮᱸ ᱠᱟᱹᱴᱤᱡ ᱢᱮᱨᱚᱢ, ᱰᱟᱹᱝᱜᱽᱨᱤ ᱯᱟᱞᱯᱟᱞ ᱵᱮᱥᱤ ᱠᱟ ᱠᱟᱛᱮᱜ, ᱛᱚ ᱚᱱᱟ ᱟᱹᱛᱩ ᱠᱚᱨᱮ ᱚᱱᱟ ᱦᱚᱸᱠᱚ ᱠᱚᱢ ᱦᱤᱡᱩᱜ ᱠᱟᱱᱟ᱾
ᱦᱳᱭ ᱟᱨ ᱥᱮᱫᱟᱭ ᱫᱚ ᱜᱩᱯᱤ ᱜᱤᱫᱽᱨᱟᱹ ᱠᱚᱠᱚ ᱧᱟᱢᱚᱜ ᱠᱟᱱ ᱛᱟᱦᱮᱸᱱᱟ ᱥᱮ ᱥᱮᱫᱟᱭ ᱦᱟᱯᱲᱟᱢ ᱠᱚᱫᱚ ᱱᱟᱦᱟᱸᱜ ᱠᱚ ᱵᱟᱠᱚ ᱜᱚᱡ ᱦᱚᱫᱚᱜ ᱠᱟᱱ ᱛᱟᱦᱮᱸᱱ ᱛᱮ ᱩᱱᱠᱩ ᱠᱚ ᱜᱩᱯᱤ ᱠᱚ ᱪᱟᱞᱟᱜ ᱠᱟᱱ ᱛᱟᱦᱮᱸᱱᱟ᱾ ᱱᱤᱛ ᱠᱟᱛᱮ ᱧᱮᱞ ᱢᱮ ᱟᱢ ᱧᱮᱞᱵᱮᱱ ᱵᱚᱭᱮᱥ ᱠᱚ ᱡᱟᱹᱞᱫᱤ ᱦᱩᱭ ᱜᱚᱫᱚᱜ ᱠᱟᱱᱟ, ᱟᱨ ᱢᱟᱱᱮ ᱩᱱᱟᱹᱜ ᱯᱷᱩᱨᱛᱤ ᱢᱟᱱᱮ ᱜᱤᱫᱽᱨᱟᱹ ᱠᱚᱦᱚᱸ ᱚᱞᱚᱜ ᱯᱟᱲᱦᱟᱜᱼᱟ ᱥᱮᱫ ᱵᱤᱡᱤᱜ ᱠᱟᱱᱟ ᱵᱟᱠᱚ ᱜᱩᱯᱤ ᱚᱪᱚᱭᱮᱫ ᱠᱚᱣᱟ᱾ ᱟᱨ ᱥᱮᱫᱟᱭ ᱫᱚ ᱱᱟᱦᱟᱸᱜ ᱜᱩᱯᱤ ᱦᱩᱭᱩᱜ ᱛᱟᱢ ᱜᱮᱭᱟ ᱱᱟᱦᱟᱸᱜ᱾ ᱚᱞᱚᱜ ᱯᱟᱲᱦᱟᱜ ᱫᱚ ᱵᱚᱨᱚᱱ ᱪᱚ ᱡᱟᱹᱥᱛᱤ ᱫᱚ ᱵᱟᱝ ᱦᱩᱭᱩᱜ ᱠᱟᱱ ᱛᱟᱦᱮᱸᱱᱟ, ᱚᱞᱚᱜ ᱯᱟᱲᱦᱟᱜ ᱵᱚᱨᱚᱱ ᱪᱟᱹᱞᱩᱢ ᱯᱟᱲᱦᱟᱜ ᱢᱮᱱᱠᱷᱟᱱ ᱪᱟᱥ ᱠᱟᱹᱢᱤ ᱟᱨ ᱜᱩᱯᱤ ᱱᱤᱭᱟᱹᱴᱟᱜ ᱫᱚ ᱢᱟᱱᱮ ᱦᱩᱭᱩᱜ ᱫᱚᱨᱠᱟᱨ᱾ ᱟᱨ ᱵᱟᱝᱠᱷᱟᱡ ᱫᱚ ᱱᱟᱦᱟᱸᱜ ᱚᱲᱟᱜ ᱨᱮ ᱵᱚᱦᱩ ᱵᱟᱹᱲᱤᱡ ᱜᱮᱠᱚ ᱨᱩᱣᱟᱹᱜ ᱠᱟᱱ ᱛᱟᱦᱮᱸᱱᱟ᱾
ᱴᱤᱭᱟᱹᱜ ᱴᱷᱤᱠ ᱜᱮᱭᱟ ᱜᱚᱢᱠᱮ ᱴᱟᱭᱤᱢ ᱫᱚ ᱥᱚᱢᱚᱭ ᱦᱮᱡ ᱦᱮᱡ ᱱᱟ ᱛᱟᱦᱞᱮ ᱥᱚᱢᱚᱭ ᱮᱢ ᱟᱹᱰᱤ ᱟᱹᱰᱤ ᱥᱟᱨᱟᱣᱟ ᱟᱵᱟᱨ ᱯᱚᱨᱮ
ᱦᱳᱭ ᱦᱳᱭ ᱟᱵᱟᱨ ᱦᱚᱸ ᱦᱮᱸ ᱴᱷᱤᱠᱜᱮᱭᱟ ᱫᱚᱦᱲᱟ ᱵᱮᱱ ᱠᱚᱞ ᱫᱟᱲᱮᱜ ᱜᱮᱭᱟ, ᱦᱳᱭ ᱴᱷᱤᱠ ᱜᱮᱭᱟ ᱟᱪᱪᱷᱟ᱾
ᱴᱷᱤᱠ ᱜᱮᱭᱟᱢ ᱢᱟ ᱛᱟᱦᱞᱮ᱾